ᱦᱮᱞᱳ, ᱦᱳᱭ ᱜᱚᱢᱠᱮ ᱟᱸᱡᱚᱢᱚᱜ ᱠᱟᱱᱟ?
ᱦᱮᱸ ᱟᱸᱡᱚᱢ ᱫᱚ ᱟᱸᱡᱚᱢᱚᱜ ᱠᱟᱱᱟ ᱩᱱᱠᱩ ᱴᱷᱮᱱ ᱠᱷᱚᱱ ᱥᱟᱦᱟᱜ ᱛᱟᱞᱟᱝ ᱢᱮ ᱦᱮᱸᱥᱮ?
ᱦᱳᱭ ᱦᱳᱭ ᱦᱳ ᱦᱟᱯᱮ ᱱᱟᱥᱮᱱᱟᱜ ᱛᱷᱚᱲᱟ ᱱᱚᱛᱮ ᱵᱟᱭᱨᱮ ᱥᱮᱫ ᱤᱧ ᱦᱮᱡ ᱠᱟᱱᱟ ᱴᱷᱤᱠ ᱜᱮᱭᱟ᱾ ᱵᱟᱹᱧ ᱥᱚ ᱥᱟᱦᱟᱜ ᱠᱟᱱᱟ᱾
ᱡᱟᱭᱦᱳᱠ, ᱟᱫᱚ ᱪᱮᱫ ᱞᱮᱠᱟ ᱪᱤᱞᱤ ᱠᱚᱯᱮ ᱟᱹᱥᱩᱞ ᱟᱠᱟᱫ ᱠᱚᱣᱟ ᱟᱯᱮ ᱫᱚ?
ᱩᱱᱠᱩ ᱫᱚ ᱢᱮᱱᱟᱜ ᱠᱚ ᱜᱮᱭᱟ ᱥᱤᱢ ᱠᱚᱦᱚᱸ ᱢᱮᱱᱟᱜ ᱠᱚᱣᱟ ᱛᱟᱯᱚᱨᱮ ᱱᱩᱠᱩ ᱪᱤᱞᱤ ᱠᱚ ᱞᱮᱭᱟ, ᱰᱟᱝᱨᱤ ᱢᱮᱨᱚᱢ ᱱᱩᱠᱩ ᱠᱚᱜᱮ ᱟᱨ ᱵᱤᱰᱤ ᱠᱚᱫᱚ ᱞᱟᱦᱟᱛᱮ ᱠᱚ ᱛᱟᱦᱮᱸ ᱠᱟᱱᱟ ᱮᱠᱷᱚᱱ ᱫᱚ ᱵᱟᱹᱱᱩᱜ ᱠᱟᱜ ᱠᱚᱣᱟ ᱢᱟᱱᱮ ᱟᱨᱠᱤ ᱫᱚᱦᱚ ᱵᱟᱝ ᱦᱩᱭ ᱠᱟᱱᱟ᱾
ᱟᱪᱪᱷᱟ ᱪᱷᱟ ᱪᱷᱟ᱾ ᱡᱟᱭᱦᱳᱠ ᱚᱝᱠᱟ ᱜᱮ ᱵᱟᱝ? ᱟᱫᱚ ᱛᱟᱦᱞᱮ ᱤᱭᱟᱹ ᱡᱩᱫᱤ ᱵᱟᱹᱱᱤᱡ ᱵᱮᱯ ᱯᱟ ᱱᱤᱭᱟᱹ ᱞᱟᱝ ᱜᱟᱞᱢᱟᱨᱟᱣ ᱠᱮᱭᱟ ᱡᱮ ᱪᱟᱥᱵᱟᱥ ᱠᱟᱛᱮᱜ ᱵᱟᱹᱱᱤᱡ ᱠᱚ ᱪᱤᱞᱤ ᱠᱚ ᱵᱟᱹᱱᱤᱡᱽ ᱞᱮᱠᱷᱟᱱ ᱱᱟᱯᱟᱭ ᱠᱚᱜᱼᱟ᱾ ᱯᱩᱠᱷᱨᱤ ᱠᱚ ᱞᱟ ᱦᱚᱪᱚ ᱠᱟᱛᱮᱜ ᱥᱮ ᱯᱩᱠᱷᱨᱤ ᱡᱩᱫᱤ ᱛᱟᱦᱮᱸᱞᱮᱱ ᱠᱷᱟᱱ ᱦᱟᱠᱩ ᱠᱚᱞᱟᱝ ᱪᱟᱥ ᱞᱮᱠᱚ ᱠᱷᱟᱱ? ᱱᱟᱯᱟᱭᱚᱜ-ᱟ ᱥᱮ ᱢᱤᱫᱴᱟᱝ ᱯᱳᱞᱴᱨᱤ ᱯᱷᱟᱨᱢ ᱥᱮ ᱢᱤᱫᱴᱟᱝ ᱜᱮᱰᱮ ᱯᱷᱟᱨᱢ ᱥᱮ ᱢᱤᱫᱴᱟᱝ ᱥᱩᱠᱨᱤ ᱯᱷᱟᱨᱟᱢ ᱚᱠᱟᱴᱟᱜ ᱜᱮ ᱱᱟᱯᱟᱭ ᱠᱚᱜᱼᱟ ᱢᱟᱥᱮ ᱛᱟᱞᱟᱝ ᱢᱮ
ᱱᱟᱯᱟᱭ ᱫᱚ ᱚᱠᱟᱞᱮᱠᱟᱧ ᱞᱟᱹᱭᱢᱟ ᱢᱟᱱᱮ ᱪᱮᱫ ᱞᱮᱠᱟᱧ ᱞᱟᱹᱭᱟᱢᱟ? ᱮᱠᱷᱚᱱ ᱫᱚ ᱵᱮᱵᱽᱥᱟ ᱵᱟᱱᱤᱡᱚ ᱵᱚᱞᱛᱮ ᱫᱚ᱾ ᱡᱟᱦᱟᱸᱴᱟᱜ ᱜᱮᱢ ᱠᱚᱨᱟᱣᱟ ᱴᱷᱤᱠ ᱜᱮᱭᱟ ᱢᱟᱱᱮ, ᱚᱱᱟ ᱮᱠᱷᱚᱱ ᱛᱚ ᱦᱟᱹᱠᱩ ᱥᱮ, ᱱᱩᱠᱩ ᱯᱚᱞᱴᱤᱨᱤ ᱠᱚᱦᱚᱸ ᱛᱚ ᱯᱷᱟᱨᱢ ᱠᱚ ᱡᱟᱹᱟᱥᱛᱤ ᱜᱮᱠᱚ ᱠᱷᱩᱞᱟᱹᱣ ᱠᱟᱫ ᱜᱮᱭᱟ ᱥᱮ? ᱚᱱᱟ ᱠᱚᱨᱮᱱᱟᱜ ᱠᱷᱚᱱ ᱫᱚ ᱟᱨᱠᱤ ᱡᱟᱦᱟᱸᱠᱚ ᱵᱟᱡᱟᱨ ᱪᱟᱹᱞᱩᱜ ᱠᱟᱱᱟ? ᱠᱟᱱᱟ ᱟᱨᱠᱤ ᱛᱟᱦᱚᱞᱮ ᱤᱧᱫᱩᱧ ᱞᱟᱹᱭᱟ ᱯᱳᱞᱴᱤ, ᱯᱞᱟᱥ ᱦᱟᱹᱠᱩ ᱡᱩᱫᱤ ᱢᱤᱫ ᱫᱷᱟᱣ ᱛᱮᱢ ᱤᱭᱟᱹᱭᱟ ᱟᱨᱠᱤ ᱢᱤᱫᱴᱮᱱ, ᱯᱷᱟᱨᱢ ᱮᱢ ᱵᱮᱱᱟᱣᱟ ᱥᱮ ᱪᱮᱫ ᱞᱮᱠᱟ? ᱦᱳᱭ ᱚᱱᱟᱜᱮ ᱵᱮᱴᱟᱨᱚᱜᱼᱟ ᱵᱮᱴᱟᱨ ᱵᱚᱞᱛᱮ ᱫᱚ ᱪᱮᱫᱮᱠᱟ ᱢᱤᱫᱴᱮᱱ ᱥᱟᱵ ᱢᱮ, ᱮᱠᱷᱚᱱ ᱫᱚ ᱟᱨᱠᱤ, ᱮᱰᱷᱟᱱᱥ ᱥᱮᱫ ᱪᱟᱞᱟᱣ ᱠᱟᱱᱟ ᱥᱮ ᱡᱚᱛᱚᱣᱟᱜ ᱜᱮ᱾ ᱧᱮᱞᱟᱢ ᱟᱫᱚᱢ ᱟᱫᱚᱢ ᱡᱟᱭᱜᱟ ᱠᱚᱨᱮ ᱧᱮᱞ ᱦᱩᱭ ᱠᱟᱱᱟ ᱱᱚᱝᱠᱟ? ᱪᱮᱛᱟᱱᱨ ᱨᱜᱮ ᱦᱮᱱᱟ ᱟᱠᱟᱫ ᱯᱳᱞᱴᱨᱤ ᱯᱷᱟᱨᱢ ᱴᱷᱤᱠ ᱜᱮᱭᱟ᱾
ᱴᱷᱤᱠ,
ᱟᱫᱚ ᱛᱟᱦᱚᱞᱮ ᱠᱷᱟᱡ ᱫᱚ ᱢᱤᱫ ᱫᱷᱟᱣ ᱛᱮ ᱵᱟᱱᱟᱨ ᱜᱮ ᱦᱩᱭᱩᱜ ᱠᱟᱱᱟ ᱢᱟᱱᱮ ᱡᱟᱦᱟᱸ ᱫᱚ, ᱟᱫᱚ ᱟᱞᱟᱫᱟ ᱛᱮ ᱛᱚ ᱵᱟᱝ ᱞᱟᱜᱟᱜ ᱠᱟᱱᱟ ᱤᱭᱟᱹ ᱠᱚᱫᱚ ᱞᱟᱜᱟ ᱫᱚ ᱞᱟᱜᱟᱜ ᱠᱟᱱᱟ᱾ ᱠᱟᱱ ᱜᱮᱭᱟ ᱵᱟᱝ ᱫᱚ ᱵᱟᱝ ᱟᱫᱚ ᱚᱱᱟ ᱛᱮᱦᱚᱸ ᱠᱟᱹᱢᱤ ᱫᱚ ᱦᱩᱭᱩᱜ ᱠᱟᱱ ᱜᱮᱭᱟ᱾
ᱴᱷᱤᱠ ᱴᱷᱤᱠ ᱦᱳᱭ ᱟᱫᱚ ᱚᱱᱠᱟ ᱞᱮᱠᱟ ᱨᱮᱜᱮ ᱡᱟᱦᱟᱸ ᱧᱮᱞᱚᱜᱚᱜ ᱠᱟᱱᱟ ᱦᱮᱸᱥᱮ? ᱡᱩᱫᱤ ᱞᱟᱝ ᱟᱞᱟᱝ ᱞᱟᱝ ᱧᱮᱞᱟ ᱧᱮᱞ ᱞᱮᱠᱷᱟᱱ ᱱᱤᱭᱟᱹ ᱠᱟᱛᱷᱟ ᱵᱟᱲᱟᱭᱚᱜᱼᱟ ᱵᱟᱝᱢᱟ? ᱚᱱᱟᱨᱮ ᱟᱹᱰᱤ ᱮ ᱠᱷᱟᱱ ᱟᱹᱰᱤ ᱜᱚᱴᱟᱝ ᱠᱷᱟᱱ ᱟᱹᱰᱤ ᱜᱚᱴᱟᱝ ᱜᱮ ᱢᱤᱫᱴᱟᱝ ᱟ ᱞᱟᱵᱷ ᱢᱤᱫᱴᱟᱝ ᱧᱟᱢᱚᱜ, ᱟᱪᱪᱷᱟ ᱤᱱᱟᱹ ᱥᱟᱶ ᱥᱟᱶᱛᱮ ᱡᱩᱫᱤ ᱦᱳᱭᱛᱳ ᱤᱧᱤᱧ ᱞᱟᱹᱭᱟ ᱱᱟᱥᱮᱱᱟᱜ ᱮᱸᱻ ᱜᱮᱰᱮ ᱠᱚᱦᱚᱸ ᱡᱩᱫᱤᱢ ᱫᱟᱲᱮᱭᱟᱜ ᱠᱷᱟᱱ ᱫᱚ ᱟᱨ ᱜᱟᱹᱭ ᱠᱚᱥᱮ ᱠᱟᱰᱟ ᱠᱚ ᱦᱮ ᱚᱱᱟ ᱟᱲᱟ ᱨᱮᱜᱮ ᱡᱩᱫᱤ ᱚᱱᱟᱢ ᱵᱮᱱᱟᱣ ᱫᱟᱲᱮᱭᱟᱜᱼᱟ ᱡᱟᱹᱱᱤᱡ ᱪᱚᱝ ᱟᱨᱦᱚᱸ ᱟᱹᱰᱤ ᱱᱟᱯᱟᱭ ᱠᱚᱜᱼᱟ ᱥᱮ ᱪᱮᱫ ᱞᱮᱠᱟ?
ᱴᱷᱤᱠ ᱴᱷᱤᱠ ᱴᱷᱤᱠ ᱦᱳᱭ ᱦᱳᱭ ᱾ ᱦᱩᱸ ᱚᱱᱟ ᱠᱚ ᱵᱟᱸ ᱫᱟᱲᱮᱭᱟᱜ ᱠᱷᱟᱱ ᱢᱟ ᱵᱷᱟᱞᱤᱜ ᱜᱮᱭᱟ ᱾
ᱦᱮᱸ ᱦᱮᱸ ᱾ ᱦᱳᱭ ᱟᱫᱚ ᱚᱱᱟ ᱡᱟᱦᱟᱸ ᱯᱷᱟᱨᱢ ᱯᱳᱚᱞᱴᱨᱤ ᱯᱷᱟᱨᱢ ᱞᱟᱝ ᱞᱟᱹᱭ ᱠᱮᱫᱟ ᱾ ᱚᱱᱟ ᱫᱚ ᱱᱟᱭ ᱱᱟᱭ ᱠᱚᱨᱮ ᱵᱟᱨ ᱦᱟᱡᱟᱨ ᱥᱮ ᱰᱮᱲ ᱦᱟᱡᱟᱨ ᱯᱤᱥᱟᱜ ᱠᱮᱯᱟᱥᱤᱴᱤᱭᱟᱜ ᱮᱢ ᱠᱚᱨᱟᱣ ᱠᱮᱫᱟ ᱾ ᱤᱱᱟᱹ ᱛᱟᱭᱚᱢ ᱜᱟᱹᱭ ᱥᱮ ᱠᱟᱰᱟ ᱜᱟᱹᱭ ᱜᱮᱢ ᱫᱚᱦᱚ ᱠᱮᱫᱮᱭᱟ ᱠᱟᱰᱟ ᱠᱷᱚᱱᱟᱜ ᱫᱚ ᱟᱨ ᱛᱚᱣᱟ ᱜᱟᱹᱭ ᱡᱟᱦᱟᱸ ᱠᱚ ᱞᱟᱹᱭ ᱮᱫ-ᱫᱚ ᱦᱮᱸ ᱥᱮ ᱵᱟᱝ ᱾
ᱦᱳᱭ ᱾
ᱵᱮᱥᱤ ᱫᱚ ᱟᱞᱚᱢ ᱫᱚᱦᱚ ᱠᱚᱣᱟ ᱵᱟᱨᱭᱟ ᱛᱷᱮᱠᱮ ᱯᱮᱭᱟ ᱫᱚᱦᱚ ᱠᱚᱣᱟᱢ ᱾
ᱦᱮᱸ ᱾
ᱦᱮᱸ ᱱᱚᱛᱮ ᱜᱮᱰᱮ ᱡᱩᱫᱤᱢ ᱫᱚᱦᱚ ᱫᱟᱲᱮ ᱟᱠᱚ ᱠᱷᱟᱱ ᱵᱷᱟᱜᱤ ᱜᱮ ᱾ ᱟᱫᱚ ᱜᱮᱰᱮ ᱫᱚ ᱦᱟᱹᱠᱩ ᱠᱚ ᱡᱚᱢ ᱠᱚᱣᱟ ᱠᱚᱛᱚ ᱟᱫᱚ ᱱᱟᱥᱮᱱᱟᱜ ᱟᱫᱚ ᱥᱮᱬᱟ ᱧᱚᱜ ᱠᱚᱜᱮ ᱟᱲᱟᱜ ᱠᱚ ᱦᱩᱭᱩᱜ ᱛᱟᱢᱟ ᱡᱟᱛᱮ ᱟᱞᱚ ᱠᱚ ᱡᱚᱢ ᱚᱜ ᱫᱟᱲᱮ ᱟᱠᱚ ᱢᱟ ᱥᱮ ᱪᱮᱫ ᱞᱮᱠᱟ?
ᱦᱳᱭ ᱦᱳᱭ ᱦᱳᱭ ᱾
ᱢᱤᱫ ᱥᱚ ᱥᱟᱭᱤᱡ ᱯᱚᱧᱪᱟᱥ ᱥᱟᱭᱤᱡ ᱠᱚ ᱟᱲᱟᱜ ᱠᱚ ᱦᱳᱳᱜᱼᱟ ᱾
ᱦᱩᱸ ᱦᱩᱸ ᱾
ᱟᱲᱟᱭᱥᱚ ᱛᱤᱱᱥᱚ ᱥᱟᱹᱭᱤᱡ ᱾
ᱴᱷᱤᱠ ᱴᱷᱤᱠ ᱾
ᱟᱫᱚ ᱵᱤᱞᱤ ᱦᱚᱸ ᱟᱠᱷᱨᱤᱧ ᱦᱚᱸ ᱦᱩᱭᱩᱜᱼᱟ ᱾ ᱢᱤᱫᱴᱟᱝ ᱜᱚᱝᱠᱮ ᱚᱱᱠᱟᱭ ᱞᱟᱹᱭᱟᱹᱧ ᱠᱟᱱ ᱛᱟᱦᱮᱸᱫᱼᱟ ᱦᱮᱸᱥᱮ ᱵᱟᱝ ᱾ ᱚᱠᱟ ᱮ ᱛᱟᱦᱮᱸ ᱠᱟᱱᱟ? ᱩᱱᱤ ᱞᱟᱹᱭ ᱮᱫᱟᱭ ᱱᱮᱜᱼᱮ ᱱᱤᱛᱚᱜ ᱥᱤᱡᱤᱱ ᱨᱮ ᱚᱱᱮ ᱠᱚᱨᱮ ᱠᱚᱢ ᱫᱟᱢ ᱛᱮᱠᱚ ᱮᱢᱚᱜ ᱟᱠᱚ ᱾ ᱟᱨ ᱩᱱᱠᱩ ᱞᱟᱹᱭ ᱮᱫᱟ ᱠᱩᱲᱤ ᱦᱟᱡᱟᱨ ᱴᱟᱠᱟ ᱜᱟᱱ ᱨᱮᱱᱞᱮ ᱦᱟᱛᱟᱣ ᱠᱚᱣᱟ ᱾ ᱞᱟᱹᱭ ᱮᱫᱟ ᱚᱱᱟᱛᱮ ᱵᱟᱝ ᱵᱟᱝᱛᱮ ᱞᱟᱹᱭ ᱮᱫᱟᱭ ᱰᱮᱲ ᱞᱟᱠᱷ ᱴᱟᱠᱟ ᱞᱮᱠᱟ ᱞᱮ ᱞᱟᱵᱷ ᱟᱞᱮ ᱾
ᱢᱟᱱᱮ ᱟᱹᱰᱤ ᱡᱟᱹᱥᱛᱤ ᱜᱮᱛᱚ ᱛᱟᱦᱞᱮ ᱾
ᱦᱮᱸ ᱡᱟᱹᱥᱛᱤ ᱜᱮ ᱾ ᱚᱱᱟᱜᱮ ᱪᱮᱫ ᱞᱮᱠᱟ ᱠᱟᱛᱮ ᱤᱧ ᱦᱚᱸ ᱵᱟᱹᱧ ᱵᱩᱡ ᱮᱫᱟ ᱟᱫᱚ ᱞᱟᱹᱭ ᱮᱫᱟ ᱯᱷᱟᱨᱢ ᱦᱮᱱᱟᱜ ᱟᱠᱟᱫ ᱛᱟᱞᱮᱭᱟ ᱜᱮᱰᱮᱭᱟᱜ ᱜᱮ ᱾ ᱵᱮᱞᱮ ᱞᱮ ᱟᱠᱷᱨᱤᱧᱟ ᱟᱞᱮ ᱫᱚ ᱾ ᱚᱱᱟ ᱞᱟᱹᱭ ᱮᱫᱟᱭ ᱟᱢ ᱡᱩᱫᱤ ᱥᱟᱵ ᱠᱩᱲᱤ ᱦᱟᱡᱟᱨ ᱴᱟᱠᱟ ᱨᱮᱱ ᱛᱚ ᱦᱮᱸᱥᱮ ᱵᱟᱝ, ᱠᱩᱲᱤ ᱦᱟᱡᱟᱨ ᱴᱟᱠᱟ ᱨᱮᱱ ᱮᱜ ᱵᱟᱝ ᱵᱟᱝ ᱛᱮ ᱦᱩᱭᱩᱜ ᱟᱠᱚ ᱯᱚᱧᱪᱟᱥ ᱥᱟᱪᱴᱤ ᱜᱮᱰᱮ ᱠᱚ ᱦᱩᱭᱩᱜ ᱟᱠᱚ ᱾
ᱦᱳᱭ ᱦᱳᱭ ᱾
ᱟᱞᱮ ᱫᱚ ᱡᱷᱚᱛᱚ ᱥᱮᱬᱟ ᱥᱮᱬᱟ ᱠᱚ ᱦᱟᱛᱟᱣ ᱠᱚ ᱦᱩᱭᱩᱜᱼᱟ ᱾ ᱥᱮᱬᱟ ᱥᱮᱬᱟ ᱵᱚᱞᱛᱮ ᱦᱮᱸᱜᱼᱮ ᱠᱚ ᱵᱤᱞᱤᱭᱟᱠᱚ ᱠᱤᱪᱷᱩ ᱫᱤᱱ ᱛᱟᱭᱚᱢ ᱠᱷᱟᱱ ᱜᱮ ᱾ ᱧᱤᱫᱟᱹ ᱡᱟᱦᱟᱸ ᱠᱚᱨᱮ ᱵᱟᱨ ᱫᱷᱟᱣ ᱫᱚ ᱵᱤᱞᱤ ᱠᱚ ᱧᱟᱢ ᱜᱚᱫᱚᱜ ᱟᱠᱚ ᱦᱮᱸ ᱥᱮ ᱵᱟᱝ ᱾ ᱩᱱᱠᱩ ᱢᱤᱫᱴᱟᱝ ᱢᱤᱫᱴᱟᱝ ᱜᱮ ᱯᱚᱧᱪᱟᱥ ᱥᱟᱪᱴ ᱴᱤ ᱠᱟᱛᱮ ᱠᱚ ᱵᱤᱞᱤᱭᱟ ᱾ ᱯᱚᱸᱪᱤᱥᱴᱤ ᱠᱟᱛᱮ ᱫᱚᱠᱚ ᱵᱮᱞᱮᱭᱮᱜ ᱜᱮᱭᱟ ᱠᱚ ᱞᱟᱹᱭ ᱮᱫᱟᱭ ᱾ ᱦᱮᱸ ᱾ ᱯᱚᱸᱪᱤᱥᱴᱤ ᱠᱟᱛᱮ ᱯᱚᱧᱪᱟᱥ ᱴᱤ ᱜᱮ ᱥᱟᱵ ᱢᱮ ᱯᱚᱧᱪᱟᱥ ᱴᱤ ᱠᱟᱛᱮ ᱡᱩᱫᱤ ᱢᱤᱫᱴᱟᱝ ᱢᱤᱫᱴᱟᱝ ᱜᱮᱰᱮ ᱵᱮᱞᱮᱭᱟᱭ ᱛᱟᱦᱞᱮ ᱞᱟᱹᱭ ᱮᱫᱟᱭ ᱟᱢ ᱦᱤᱥᱟᱹᱵᱽ ᱢᱮ ᱚᱸᱰᱮ ᱩᱱᱤ ᱧᱮᱞᱚᱜᱚᱜ ᱠᱟᱱᱟᱭ ᱦᱮᱸ ᱦᱮᱸ ᱩᱱᱟᱹᱜ ᱦᱮᱱᱟᱜ ᱠᱟᱜ ᱠᱚ ᱯᱚᱧᱪᱟᱥᱴᱤ ᱥᱟᱭᱴᱴᱤ ᱦᱮᱱᱟᱜ ᱠᱟᱜ ᱠᱚ ᱾ ᱦᱮᱸ ᱾ ᱛᱟᱦᱚᱞᱮ ᱩᱱᱠᱩᱣᱟᱜ ᱵᱮᱞᱮ ᱨᱮᱱᱟᱜ ᱫᱟᱢ ᱞᱮᱫᱟᱹᱭ ᱟᱞᱮᱥᱮᱫ ᱫᱚ ᱫᱚᱥ ᱴᱟᱠᱟ ᱠᱟᱛᱮᱫ ᱞᱟᱹᱭᱫᱟ ᱾
ᱢᱤᱫᱴᱮ
ᱟᱠᱚ ᱥᱮᱫ ᱫᱚ ᱟᱵᱚ ᱥᱮᱫ ᱜᱮ ᱪᱮᱫ ᱞᱮᱠᱟ ᱦᱮᱸ ᱟᱵᱚ ᱥᱮᱫ ᱜᱮ ᱪᱟᱨ ᱴᱟᱠᱟ ᱠᱟᱛᱮᱫ ᱟᱨ ᱩᱱᱠᱩ ᱥᱮᱫ ᱫᱚ ᱫᱚᱥ ᱴᱟᱠᱟ ᱠᱟᱛᱮᱫ᱾ ᱛᱟᱦᱞᱮ ᱟᱢ ᱚᱱᱟᱨᱮ ᱞᱟᱹᱭ ᱫᱟᱭ ᱦᱤᱥᱟᱹᱵ ᱢᱮ ᱟᱫᱚ ᱛᱟᱯᱚᱨ ᱛᱟᱦᱞᱮ ᱜᱮᱰᱮ ᱟᱨᱦᱚᱸ ᱛᱚᱞᱮ ᱟᱲᱟᱜ ᱠᱚᱣᱟ ᱨᱮᱭᱟᱲ ᱫᱤᱱ ᱫᱚ ᱫᱚᱢᱮ ᱫᱟᱢᱚᱜ ᱟᱛᱚ
ᱦᱮᱸ ᱦᱮᱸ
ᱩᱱ ᱥᱚᱢᱚᱭ ᱟᱫᱚ ᱟᱲᱟᱜ ᱠᱚ ᱦᱩᱭᱩᱜ-ᱟ ᱩᱱᱠᱩ ᱵᱷᱟᱜᱮ ᱵᱷᱟᱜᱮ ᱢᱤᱫᱴᱟᱝ ᱴᱟᱝ ᱜᱮ ᱯᱩᱱᱥᱚ ᱴᱟᱠᱟ ᱠᱟᱛᱮᱫ ᱯᱤᱥ᱾ ᱚᱱᱠᱟ ᱟᱲᱟᱜ ᱠᱚ ᱦᱩᱭᱩᱜ-ᱟ
ᱟᱪᱪᱷᱟ ᱟᱪᱪᱷᱟ
ᱦᱳᱭ ᱥᱮ
ᱴᱷᱤᱠ ᱴᱷᱤᱠ
ᱚᱱᱠᱟ ᱵᱮᱯᱟᱨ ᱟᱫᱚ ᱤᱱᱠᱟᱹ ᱞᱮᱠᱟᱨᱮ ᱟᱨᱦᱚᱸ ᱢᱤᱫ ᱡᱟᱭᱜᱟᱧ ᱧᱮᱞᱮᱫ ᱛᱟᱦᱮᱸᱜ-ᱟ ᱚᱜᱟᱛ ᱠᱚ ᱪᱟᱥ ᱠᱟᱠᱚ ᱠᱚ ᱢᱟᱹᱞᱤᱠ ᱥᱩᱫᱷᱩ ᱵᱟᱭ ᱵᱟᱲᱟᱭᱟ ᱡᱮ ᱛᱤᱱᱟᱹᱜ ᱜᱮᱰᱮ ᱦᱮᱱᱟᱜ ᱠᱟᱫ ᱠᱚ ᱥᱮ ᱦᱮᱸ ᱚᱱᱟ ᱠᱚ ᱨᱮᱱᱟᱜ ᱟᱵᱚ ᱪᱮᱛᱟᱱ ᱫᱟᱨᱮ ᱚᱱᱟ ᱫᱚ ᱡᱟᱦᱟᱸ ᱠᱚ ᱢᱮᱛᱟᱜ ᱠᱟᱱ ᱫᱚ ᱯᱚᱪᱷᱤᱢ ᱱᱟᱠᱷᱟ ᱫᱟᱨᱮ ᱨᱮᱱᱟᱜ ᱡᱟᱦᱟᱸ ᱦᱮᱸ ᱟᱡᱚᱫᱤᱭᱟᱹ ᱵᱩᱨᱩ ᱚᱱᱟ ᱡᱟᱯᱟᱜ ᱥᱮᱫ ᱨᱮᱜᱮ ᱟᱫᱚ ᱚᱱᱛᱮ ᱫᱚ ᱫᱚᱢᱮ ᱠᱷᱟᱥ ᱡᱟᱭᱜᱟ ᱥᱮ ᱚᱱᱮ ᱤᱭᱟᱹ ᱡᱟᱭᱜᱟ ᱠᱚ ᱫᱚᱢᱮ ᱦᱮᱱᱟᱜ ᱟᱠᱟᱫᱟ ᱛᱚ ᱟᱹᱛᱤᱧ ᱡᱟᱭᱜᱟ
ᱦᱳᱭ ᱦᱳᱭ
ᱟᱫᱚ ᱚᱱᱠᱟ ᱡᱚᱞᱟ ᱧᱚᱜ ᱫᱷᱟᱨᱮ ᱧᱚᱜ ᱨᱮᱜᱮ ᱢᱤᱫᱴᱟᱝ ᱢᱟᱨᱟᱝ ᱩᱛᱟᱹᱨ ᱚᱱᱠᱟ ᱤᱭᱟᱹ ᱦᱮᱱᱟᱜ ᱠᱟᱫᱟ ᱜᱷᱮᱨᱟ ᱮᱥᱮᱫ ᱟᱠᱟᱫ ᱠᱚᱣᱟ ᱠᱚ᱾ ᱩᱱᱠᱩ ᱫᱚ ᱟᱫᱚ ᱚᱸᱰᱮ ᱜᱮᱠᱚ ᱫᱚᱦᱚ ᱠᱟᱠᱚᱣᱟ ᱦᱮᱸ ᱫᱚᱢᱮ ᱥᱟᱺᱜᱤᱧ ᱜᱷᱮᱨᱟ ᱫᱚ ᱵᱟᱝ ᱠᱟᱱᱟ᱾ ᱦᱳᱭᱛᱳ ᱦᱚᱲ ᱯᱟᱨᱚᱢ ᱜᱷᱮᱨᱟ ᱟᱫᱚ ᱩᱰᱟᱹᱣ ᱵᱚᱞᱛᱮ ᱱᱩᱠᱩ ᱫᱚ ᱟᱨ ᱫᱚᱢᱮ ᱫᱚ ᱵᱟᱠᱚ ᱩᱰᱟᱹᱣ ᱫᱟᱲᱮᱭᱟᱜ ᱢᱮᱴ ᱞᱮᱠᱟ ᱜᱮᱨᱟ ᱛᱟᱦᱚᱞᱮ ᱫᱚ ᱩᱱᱠᱩ ᱫᱚ ᱩᱱ ᱢᱟᱨᱟᱝ ᱟᱹᱰᱤ ᱢᱟᱨᱟᱝ ᱤᱨᱤᱭᱟᱛᱮ ᱱᱟᱱᱟ ᱠᱚᱨᱮ ᱢᱚᱬᱮ ᱛᱩᱨᱩᱭ ᱵᱤᱜᱷᱟᱹ ᱢᱟᱨᱟᱝ ᱮᱨᱤᱭᱟ ᱛᱮ ᱜᱷᱮᱨᱟ ᱥᱮᱫ ᱟᱠᱟᱫ ᱠᱚᱣᱟ ᱟᱨ ᱛᱷᱳᱭ ᱛᱷᱳᱭ ᱚᱸᱰᱮ ᱢᱤᱫᱴᱟᱝ ᱢᱤᱫᱴᱟᱝ ᱡᱟᱹᱱᱤᱡ ᱪᱚ ᱵᱟᱨᱥᱚ ᱟᱹᱲᱟᱹᱭᱥᱚ ᱴᱟᱠᱟ ᱠᱟᱛᱮᱫ ᱯᱷᱤᱥ
ᱦᱩᱸ ᱢᱤ ᱢᱤᱫᱴᱟᱝ ᱜᱮᱰᱮ ᱜᱮ
ᱦᱮᱸ
ᱵᱟᱵᱟᱨᱮ
ᱟᱫᱚ ᱯᱟᱛᱤ ᱠᱟᱱᱟ ᱠᱚᱛᱚ ᱚᱱᱟ ᱛᱮ ᱫᱮᱥᱤ ᱫᱚ ᱵᱟᱝ ᱠᱟᱱᱟ ᱠᱚ ᱫᱮᱥᱤ ᱠᱷᱟᱱ ᱫᱚ ᱦᱚᱭᱛᱳ ᱫᱟᱢ ᱢᱟᱥᱮᱫ ᱟᱨᱦᱚ ᱵᱟᱹᱲᱛᱤ ᱠᱚᱜ-ᱟ᱾ ᱟᱥᱚᱞᱮ ᱚᱱᱟ ᱫᱚ ᱢᱤᱫᱴᱟᱝ ᱵᱷᱟᱭ ᱡᱟᱦᱟᱸ ᱫᱚᱭ ᱦᱩᱭᱩᱜ ᱠᱟᱱᱟ ᱩᱱᱤ ᱚᱱᱠᱟ ᱩᱱᱠᱩ ᱫᱚ ᱚᱱᱟ ᱫᱷᱟᱨᱮ ᱫᱚ ᱞᱟᱹᱭᱠᱚ ᱦᱟᱴᱨᱮ ᱞᱟᱹᱭ ᱫᱚ ᱵᱟᱝ ᱧᱮᱞ ᱟᱠᱟᱫ ᱠᱚᱣᱟᱧ ᱯᱨᱚᱛᱮᱠᱴᱤ ᱦᱟᱴ ᱨᱮ ᱚᱱᱟ ᱵᱮᱞᱮ ᱠᱷᱮᱞ ᱦᱩᱭᱩᱜ-ᱟ ᱦᱮᱸ ᱠᱷᱮᱨ ᱠᱷᱤᱨᱤ ᱠᱚ ᱟᱹᱪᱩᱨᱟᱠᱣᱟ ᱟᱨᱠᱤ
ᱴᱷᱤᱠ ᱴᱷᱤᱠ ᱦᱮᱸ ᱧᱮᱞ ᱵᱟᱲᱟ ᱦᱩᱭ ᱟᱠᱟᱱ ᱜᱮᱭᱟ᱾
ᱟᱫᱚ ᱫᱚᱥ ᱴᱟᱠᱟ ᱠᱟᱛᱮᱜ ᱵᱩᱴ ᱫᱚ ᱦᱮᱸᱥᱮ ᱫᱚᱥ ᱴᱟᱠᱟ ᱠᱟᱛᱮᱢ ᱜᱤᱲᱤᱧᱟ ᱚᱲᱟᱜ ᱛᱟᱦᱮᱱᱟ ᱪᱚᱵᱽᱵᱤᱥ ᱯᱚᱸᱪᱤᱥᱴᱤ ᱛᱟᱦᱮᱱᱟ᱾ ᱥᱮ ᱛᱤᱨᱤᱥᱴᱤ ᱚᱲᱟᱜ ᱛᱟᱦᱮᱱᱟ ᱟᱫᱚ ᱛᱟᱦᱚᱞᱮ ᱛᱤᱨᱤᱥᱴᱤ ᱚᱲᱟᱜ ᱨᱮ ᱟᱢ ᱚᱠᱟᱴᱟᱜ ᱚᱲᱟᱜ ᱨᱮ ᱡᱩᱫᱤ ᱧᱩᱨᱩ ᱜᱚᱫᱚᱜ ᱠᱷᱟᱱ ᱵᱷᱟᱜᱤ ᱜᱮ ᱦᱮᱸ ᱟᱨ ᱵᱟᱠᱷᱟᱱ ᱚᱱᱠᱟ ᱡᱩᱫᱤ ᱛᱤᱨᱤᱥᱴᱤ ᱚᱲᱟᱜ ᱜᱮᱠᱚ ᱜᱤᱰᱤ ᱠᱩᱲᱟᱹᱣ ᱟᱠᱚ ᱟᱡ ᱡᱩᱫᱤ ᱟᱹᱲᱟᱹᱭ ᱥᱚ ᱴᱟᱠᱟ ᱠᱟᱛᱮᱫ ᱡᱩᱫᱤ ᱦᱟᱛᱟᱣ ᱠᱟᱭᱟ ᱤᱧᱤᱧ ᱞᱟᱹᱭᱫᱟ ᱢᱤᱫᱴᱟᱝ ᱢᱤᱫᱴᱟᱝ ᱯᱤᱥ ᱛᱟᱦᱚᱞᱮ ᱛᱚ ᱟᱭᱟᱜ ᱫᱚ ᱯᱚᱧᱪᱟᱥ ᱴᱟᱠᱟ ᱚᱞᱨᱮᱰᱤ ᱞᱟᱵᱷ ᱦᱮᱱᱟᱜ ᱟᱠᱟᱫ ᱛᱟᱭᱟ᱾
ᱞᱟᱵᱷ ᱦᱮᱱᱟᱜ ᱟᱠᱟᱫ ᱛᱟᱭᱮᱭᱟ ᱴᱷᱤᱠ
ᱟᱨ ᱵᱟᱭ ᱢᱤᱥᱴᱮᱠ ᱛᱠᱚ ᱤᱭᱟᱹᱜ ᱜᱮᱭᱟ ᱧᱩᱨᱩᱜ
ᱧᱩᱨᱩᱜ ᱛᱟᱠᱚ ᱜᱮᱭᱟ ᱦᱳᱭ
ᱱᱚᱜᱚᱭ ᱡᱩᱫᱩ ᱠᱚᱢ ᱦᱚᱲ ᱠᱚ ᱜᱤᱰᱤ ᱠᱟᱫᱟ ᱠᱚ ᱡᱩᱫᱤ ᱧᱮᱞᱚᱜ ᱠᱚ ᱯᱟᱸᱪ ᱫᱚᱥ ᱡᱚᱱ ᱠᱚ ᱜᱤᱰᱤ ᱠᱟᱫᱟ ᱠᱚ ᱦᱮᱸ ᱥᱮ ᱵᱟᱝ ᱤᱱᱟᱹ ᱛᱟᱠ ᱨᱮᱫᱚ ᱧᱩᱨᱦᱩᱜ ᱫᱚ ᱦᱚᱭᱛᱳ ᱟᱹᱰᱤ ᱵᱮᱛᱤᱠᱨᱚᱢ ᱨᱮ ᱧᱩᱨᱩᱜ ᱜᱮᱭᱟ
ᱟᱹᱰᱤ ᱵᱛᱤᱠ ᱠᱚᱨᱚᱢ ᱨᱮ ᱧᱩᱨᱚᱜ ᱜᱮᱭᱟ ᱴᱷᱤᱠ ᱦᱳᱭ ᱤᱱᱝᱠᱮ
ᱠᱟᱛᱷᱟ ᱫᱚ ᱤᱱᱟ ᱵᱮᱯᱟᱨ ᱟᱨ ᱟᱢ ᱦᱚ ᱡᱩᱫᱤ ᱥᱟᱸᱜᱮ ᱚᱲᱟᱜ ᱮᱢ ᱥᱟᱵᱟ ᱢᱚᱬᱮ ᱜᱚᱴᱟᱝ ᱚᱲᱟᱜ ᱮᱢ ᱥᱟᱵᱟ ᱪᱮᱫ ᱜᱮᱨᱮᱱᱴᱤ ᱦᱮᱱᱟᱜᱼᱟ ᱡᱩᱫᱤ ᱟᱢ ᱵᱟᱢ ᱧᱟᱢᱟ ᱢᱤᱫᱴᱟᱝ ᱦᱚᱸ ᱟᱢ ᱡᱟᱦᱟᱸᱭ ᱠᱤᱨᱤᱧᱟᱢ ᱩᱱᱤ ᱦᱚᱭᱛᱳ ᱞᱟᱵᱷᱮᱢ ᱞᱟᱹᱭ ᱮᱢ ᱡᱮ ᱤᱧᱤᱧ ᱞᱟᱵᱟ ᱤᱧ ᱢᱚᱬᱮ ᱜᱚᱴᱟᱝ ᱱᱚᱣᱟ ᱚᱲᱟᱜ ᱤᱧ ᱜᱤᱰᱤᱭᱟ ᱠᱤᱱᱛᱩ ᱚᱱᱟ ᱠᱚ ᱯᱚᱨ ᱯᱚᱨ ᱢᱚᱬᱮ ᱜᱚᱴᱟᱝ ᱚᱲᱟᱜ ᱡᱩᱫᱤ ᱯᱟᱨᱚᱢ ᱠᱟᱛᱮᱜ ᱜᱮ ᱧᱩᱨᱩᱜᱼᱟ ᱵᱮᱠᱟᱨᱚᱜ ᱛᱟᱢ ᱢᱤᱫ ᱫᱷᱟᱣ ᱨᱮ ᱟᱫᱚ ᱩᱱᱚᱱ ᱛᱚ ᱟᱨ ᱢᱚᱱᱮ ᱮᱢ ᱞᱟᱹᱭᱟ ᱢᱤᱫᱷᱟᱣ ᱠᱟᱛᱮᱧ ᱜᱤᱰᱤ ᱞᱮᱠᱷᱟᱡ ᱪᱮᱫ ᱡᱟᱦᱟᱸᱴᱟᱜ ᱵᱟᱝ ᱡᱟᱦᱟᱸᱴᱟᱜᱟᱜ ᱟᱱᱫᱟᱡ ᱦᱩᱭ ᱠᱚᱜᱼᱟ
ᱟᱢᱫᱟᱠᱟᱛᱮᱜ ᱜᱮ ᱦᱩᱭ ᱠᱚᱜ ᱜᱮᱭᱟ ᱦᱮᱸ ᱢᱟᱱᱮ ᱢᱚᱱᱮᱨᱮ ᱩᱱ ᱥᱚᱢᱚᱭ ᱫᱚ ᱟᱨᱚ ᱟᱯᱥᱳᱥ ᱵᱩᱡᱩᱜᱼᱟ
ᱟᱨ ᱨᱮ ᱪᱮᱫᱟᱜ ᱪᱮ ᱢᱤᱫ ᱫᱷᱟ ᱨᱮ ᱯᱷᱚᱱ ᱢᱮᱭᱟ ᱥᱮ ᱢᱚᱬᱮ ᱜᱚᱴᱟᱝ ᱚᱲᱟᱜ ᱤᱧ ᱜᱤᱰᱤ ᱠᱮᱫᱟ
ᱦᱮᱸ ᱦᱮᱸ
ᱱᱚᱝᱠᱟ ᱵᱮᱯᱟᱨ
ᱚᱱᱠᱟ ᱜᱮ ᱦᱩᱭᱩᱜ ᱠᱟᱱᱟ
ᱤᱱᱟ ᱛᱚᱞᱮ ᱰᱟᱝᱨᱟ ᱠᱚᱫᱚ ᱪᱮᱫ ᱞᱮᱠᱟᱯᱮᱥᱩᱞ ᱠᱟᱜ ᱠᱚᱣᱟ ᱥᱮ ᱵᱟᱝ
ᱟᱨ ᱥᱩᱞ ᱫᱚ ᱠᱷᱩᱵ ᱵᱮᱥᱤ ᱫᱚ ᱵᱟᱹᱱᱩᱜ ᱟᱠᱟᱫ ᱠᱚᱣᱟ ᱵᱟᱨᱭᱟ ᱢᱮᱱᱟᱜ ᱟᱠᱟᱫ ᱛᱱᱟ ᱟᱨ ᱢᱮᱨᱚᱢ ᱠᱚ ᱢᱮᱱᱟᱜ ᱟᱠᱟᱫ ᱠᱚᱣᱟ ᱢᱮᱨᱚᱢ ᱫᱚ ᱢᱮᱱᱟᱜ ᱧᱚᱜ ᱟᱠᱟᱫ ᱠᱚᱜᱮᱭᱟ ᱟᱴ ᱱᱚᱴᱤ ᱜᱟᱱ
ᱢᱮᱨᱚᱢ ᱨᱮᱱᱟᱜ ᱨᱳᱜᱽ ᱠᱚ ᱪᱮᱫ ᱞᱮᱠᱟ ᱯᱮᱥᱮ
ᱨᱳᱜᱽ ᱢᱟᱪᱚ ᱵᱟᱭ ᱧᱮᱞ ᱠᱟᱱ ᱜᱮᱭᱟ ᱦᱟᱸᱜ ᱱᱤᱭᱟᱹ ᱦᱟᱹᱵᱤᱡ ᱛᱮᱫᱚ ᱛᱚ ᱟᱫᱚ ᱱᱚᱜ ᱱᱟ ᱵᱚᱨᱥᱟ ᱨᱮᱜᱮ ᱦᱟᱸᱜ ᱪᱮᱠᱟᱹᱜ ᱠᱟᱱᱟ
ᱟᱪᱪᱷᱟ ᱵᱟᱨ ᱥᱮᱨᱢᱟ ᱥᱮ ᱯᱮ ᱥᱮᱨᱢᱟ ᱢᱟᱲᱟᱝ ᱢᱤᱫ ᱫᱷᱟᱣ ᱡᱮᱫ ᱪᱚᱝ ᱵᱟᱭᱤᱥ ᱛᱮᱭᱤᱥ ᱥᱟᱞ ᱥᱮᱫᱨᱮ ᱢᱤᱫ ᱫᱷᱟᱣ ᱵᱟᱝ ᱯᱟᱱ ᱠᱚᱯᱮᱫ ᱞᱮᱠᱟ ᱵᱟᱝ ᱯᱷᱩᱞᱟᱹᱜ ᱠᱟᱱ ᱛᱟᱠᱚ ᱛᱟᱦᱮᱸᱫ
ᱦᱮᱸ ᱦᱮᱸ ᱦᱮᱸ
ᱦᱮᱸ ᱩᱱ ᱥᱚᱢᱚᱭ ᱟᱞᱮ ᱨᱮᱱ ᱦᱚᱸᱠᱚ ᱛᱟᱦᱮᱸ ᱠᱟᱱᱟ ᱦᱮᱸ ᱚᱱᱠᱟ ᱛᱟᱦᱟᱲ ᱵᱤᱦᱟᱹᱲ ᱠᱚ ᱜᱚᱡ ᱮᱱᱟᱠᱚ ᱢᱮᱛᱟᱢ ᱠᱟᱱᱤᱧ ᱯᱟᱱ ᱠᱚᱯᱮᱜ ᱞᱮᱠᱟ ᱠᱚᱯᱮ ᱠᱟᱛᱮᱫ ᱵᱟᱞᱮ ᱵᱷᱟᱹᱜᱤ ᱫᱟᱲᱮᱭᱟᱜ ᱠᱚᱣᱟ ᱚᱱᱟ ᱯᱚᱨ ᱠᱷᱚᱱᱟᱜ ᱫᱚ ᱵᱟᱹᱜᱤ ᱦᱟᱛᱟᱲ ᱠᱟᱫᱟᱞᱮ
ᱢᱟᱱᱮ ᱟᱪᱪᱷᱟ ᱟᱪᱪᱷᱟ ᱟᱨ ᱛᱟᱦᱞᱮ ᱥᱤᱢ ᱠᱚᱫᱚ ᱡᱟᱹᱥᱛᱤ ᱜᱮᱭᱟ ᱠᱚᱛᱚ ᱵᱟᱝ
ᱥᱤᱧ ᱦᱚᱸ ᱫᱚᱦᱚ ᱫᱚᱞᱮ ᱫᱚᱦᱚ ᱞᱮᱫ ᱠᱚᱣᱟ ᱦᱮᱸᱥᱮ ᱩᱱᱠᱩ ᱦᱚᱸ ᱜᱩᱡᱩᱜ ᱟᱠᱚ ᱦᱟᱱᱮ ᱡᱚᱠᱚᱚᱱ ᱚᱱᱠᱟᱜ ᱜᱮ ᱚᱠᱛᱚ ᱦᱤᱡᱩᱜᱼᱟ ᱟᱠᱚ ᱜᱩᱡᱩᱜ ᱟᱠᱚ
ᱦᱳᱭ ᱪᱮᱫ ᱨᱳᱜᱽ ᱠᱚᱪᱚ ᱡᱟᱴᱠᱟᱜ ᱜᱮ ᱦᱮᱡ ᱜᱚᱫᱚᱜ ᱠᱟᱱᱟ ᱟᱨᱠᱚ ᱜᱚᱡ ᱪᱟᱵᱟᱜ ᱠᱟᱱᱟ
ᱦᱮᱸ ᱥᱤᱢᱟᱜ ᱨᱳᱜᱽ ᱫᱚ ᱠᱤᱱᱛᱩ ᱡᱟᱣ ᱥᱮᱨᱢᱟ ᱜᱮ ᱩᱱᱠᱩᱣᱟᱜ ᱫᱚ ᱦᱩᱭᱩᱜᱼᱟ
ᱦᱳᱭ
ᱩᱱᱠᱩ ᱫᱚ ᱚᱱᱟ ᱨᱳᱜᱷ ᱠᱷᱚᱱᱟᱜ ᱵᱟᱧᱪᱟᱣ ᱫᱚ ᱟᱹᱰᱤ ᱢᱩᱥᱠᱤᱞ ᱜᱮᱭᱟ
ᱟᱹᱰᱤ ᱢᱩᱥᱠᱤᱞ ᱜᱮᱭᱟ ᱦᱟᱜ
ᱦᱮᱸ ᱟᱫᱚ ᱤᱧᱟᱹᱜ ᱚᱱᱟᱛᱮ ᱵᱟᱹᱧ ᱢᱚᱱᱮ ᱵᱟᱲᱟᱠᱚ ᱠᱟᱱᱟ ᱵᱟᱴᱟᱱ ᱥᱮᱫ ᱡᱮ ᱢᱚᱬᱮ ᱦᱟᱡᱟᱨ, ᱢᱚᱬᱮ ᱦᱟᱡᱟᱨ ᱜᱟᱱ ᱨᱮᱱ ᱥᱤᱢ ᱠᱚ ᱜᱚᱡ ᱮᱱ ᱛᱤᱧᱟ ᱢᱚᱬᱮ ᱦᱟᱡᱟᱨ᱾ ᱤᱧ ᱟᱲᱟᱜ ᱠᱚᱣᱟ ᱢᱮᱱᱛᱮᱫ ᱦᱮᱸ,
ᱢᱟ ᱪᱮᱫ, ᱟᱨᱟᱜ ᱟᱫ ᱟᱨ ᱟᱹᱛᱩ ᱚᱲᱟᱜ ᱨᱮᱢᱟ ᱥᱤᱢ ᱠᱚᱢᱟ ᱠᱚ ᱛᱟᱦᱮᱸᱱ ᱜᱮᱭᱟ ᱥᱮ?
ᱦᱩᱸ ᱛᱟ ᱦᱮᱨᱳ ᱠᱚ ᱛᱟᱦᱮᱸᱱᱟ, ᱟᱫᱚ ᱚᱱᱮ ᱚᱸᱠᱟ ᱦᱩᱸ
ᱛᱮ ᱯᱟᱸᱪ ᱴᱤ ᱜᱟᱱ ᱫᱚᱠᱚ ᱫᱚᱦᱚ ᱠᱟᱠᱚ ᱜᱮᱭᱟ᱾
ᱦᱳᱭ ᱦᱳᱭ ᱦᱚᱭ᱾ ᱟᱫᱚᱻᱜ ᱜᱚᱝᱠᱮ ᱟᱵᱚ ᱵᱚᱱ ᱫᱚᱦᱚ ᱠᱚᱣᱟ ᱴᱷᱤᱠ ᱜᱮᱭᱟ, ᱟ ᱟᱵᱚ ᱡᱚᱢ ᱞᱟᱹᱜᱤᱫ ᱫᱚ ᱵᱟᱝᱼᱟ, ᱚᱱᱮ ᱵᱚᱱ ᱟᱠ- ᱠᱷᱨᱤᱧ ᱠᱚᱣᱟ ᱫᱟᱢ ᱧᱟᱢ ᱞᱟᱹᱜᱤᱫ ᱛᱮ, ᱢᱮᱱᱠᱷᱟᱱ ᱫᱚ ᱚᱱᱟ- ᱫᱚ ᱵᱟᱝ, ᱚᱱᱟ ᱫᱚ ᱵᱟᱲᱟᱭᱟ ᱵᱟᱹᱱᱩᱜ ᱟᱠᱟᱫ ᱛᱟᱵᱚᱱᱟ ᱡᱮ, ᱮᱸ ᱡᱷᱚᱛᱚ ᱠᱷᱚᱱᱟᱜ ᱥᱟᱢᱟᱢ ᱡᱤᱞ ᱠᱚ ᱠᱷᱚᱱᱟᱜ ᱫᱚᱥ ᱠᱚᱨᱮᱥ ᱫᱚ ᱱᱤᱭᱟᱹ ᱜᱮ ᱠᱟᱱᱟ ᱫᱮᱥᱤ ᱥᱤᱢ ᱜᱮ᱾ ᱵᱤᱴᱟᱢᱤᱱ ᱟᱹᱰᱤ ᱡᱟᱹᱥᱛᱤ ᱧᱟᱢᱚᱜᱼᱟ, ᱦᱮᱸ᱾
ᱦᱳᱭ ᱦᱳᱭ᱾
ᱟᱸᱵᱚ ᱫᱚ ᱦᱟᱱᱟ ᱵᱚᱭᱞᱟᱨ ᱡᱤᱞ ᱜᱮᱢ ᱵᱚᱢ ᱯᱩᱨᱠᱟᱹᱣ ᱟᱠᱟᱱᱟ ᱵᱚᱱ, ᱩᱸ ᱻ ᱵᱟᱨ ᱥᱚ ᱟᱲᱦᱟᱹᱭᱥᱚ ᱴᱟᱠᱟ ᱠᱤᱞᱳ, ᱚᱱᱟ ᱵᱟᱨ ᱥᱚ ᱜᱮ ᱥᱟᱵ ᱫᱟᱲᱮᱭᱟᱜ ᱟᱢ᱾ ᱟᱫᱚ ᱟᱵᱚ ᱫᱚ ᱚᱱᱟᱜᱮ ᱵᱷᱟᱜᱮ ᱵᱚᱱ ᱟᱹᱭᱠᱟᱹᱣ-ᱟ᱾
ᱦᱮᱸ ᱚᱱᱟᱜᱮ ᱵᱷᱟᱜᱮ ᱟᱨ ᱩᱸ ᱪᱮᱫ ᱤᱧ ᱪᱮᱜ ᱤᱧ ᱞᱟᱹᱭᱼᱟ, ᱚᱲᱟᱜ ᱨᱮᱱ ᱥᱤᱢ ᱢᱟᱪᱚ ᱦᱟᱸᱜ ᱩᱱᱟᱹᱜ ᱢᱟᱪᱚ ᱵᱟᱵᱚᱱ ᱜᱚᱡ ᱡᱚᱝ
ᱵᱟᱝᱼᱟ ᱵᱟᱝ᱾ ᱟᱵᱚ ᱫᱚ ᱯᱳᱭᱥᱟ ᱞᱟᱹᱜᱤᱫ ᱛᱮᱵᱚᱱ ᱠᱤᱨᱤᱧ ᱟᱹᱠᱷᱨᱤᱧ ᱠᱚ᱾
ᱴᱷᱤᱠ ᱯᱚᱭᱥᱟ ᱞᱟᱹᱜᱤᱫ ᱛᱮᱵᱚᱱ ᱟᱹᱠᱷᱨᱤᱧ ᱠᱚ ᱛᱟᱦᱮᱸᱜ ᱟᱵᱚ ᱫᱚ᱾
ᱦᱩᱸ, ᱚᱱᱟ ᱠᱷᱟᱹᱛᱤᱨ ᱛᱮᱜᱮ ᱥᱮ ᱟᱵᱚᱣᱟᱜ ᱮᱴᱠᱮ ᱴᱚᱲᱮ ᱫᱚ᱾
ᱦᱮᱸ ᱚᱱᱠᱟ ᱜᱮ᱾
ᱟᱫᱚ ᱚᱱᱠᱟ ᱵᱮᱯᱟᱨ ᱦᱮᱸᱛᱚ ᱛᱟᱦᱮᱞᱮ, ᱱᱤᱛᱳᱜ ᱤᱧ ᱫᱚᱦᱚᱭᱮᱫ ᱛᱟᱞᱟᱝᱼᱟ, ᱚᱠᱛᱚ ᱦᱩᱭᱮᱱ ᱛᱟᱞᱟᱝᱼᱟ, ᱦᱮᱸ ᱥᱮ ᱵᱟᱝ?
ᱦᱳᱭ ᱦᱳᱭ ᱚᱠᱛᱚ ᱦᱚᱸ ᱦᱚᱭ ᱮᱱᱟ, ᱴᱷᱤᱠ ᱜᱮᱭᱟ ᱢᱟ᱾